ᱦᱩᱸ ᱪᱮᱫ ᱵᱤᱱ ᱪᱤᱠᱟᱹᱭᱼᱟ?
ᱡᱚᱦᱟᱨᱜᱤᱜ ᱡᱚᱢ ᱵᱟᱲᱟ ᱠᱟᱛᱮᱜ ᱱᱤᱛᱜᱤ ᱫᱩᱲᱩᱵ ᱵᱟᱲᱟ ᱦᱳᱭ ᱠᱟᱱᱟ᱾
ᱦᱩᱸ ᱟᱫᱚ ᱟᱹᱞᱤᱧ ᱦᱚᱸ ᱚᱱᱠᱟ ᱪᱷᱟᱫ ᱤᱞᱤ ᱨᱟᱠᱟᱵ ᱮᱱᱟ ᱱᱤᱛᱚᱜ ᱜᱮ ᱠᱟᱹᱴᱤᱡ ᱢᱳᱵᱟᱭᱤᱞ ᱠᱚ ᱪᱟᱨᱡᱽ ᱵᱟᱲᱟ ᱠᱟᱛᱮᱫ ᱟᱫᱚ ᱞᱟᱹᱭᱮᱫᱼᱟ ᱪᱮᱫ ᱵᱟᱠᱷᱨᱟᱛᱮ ᱠᱟᱹᱴᱤᱡ ᱜᱟᱞᱚᱸᱪ ᱞᱮᱠᱷᱟᱱ ᱥᱮ ᱜᱟᱞᱢᱟᱨᱟᱣ ᱞᱮᱠᱷᱟᱱ ᱵᱩᱜᱮᱜᱼᱟ ᱠᱟᱹᱴᱤᱡ ᱡᱩᱫᱤ ᱞᱟᱹᱭ ᱥᱮᱵᱮᱭᱟ ᱵᱷᱟᱹᱜᱮ ᱠᱚᱜᱼᱟ ᱾
ᱪᱮᱜ ᱮᱢ ᱞᱟᱹᱭᱟ ᱯᱟᱨ ᱛᱮ
ᱦᱩᱸ
ᱢᱟ ᱟᱵᱮᱱ ᱡᱟᱦᱟᱸᱴᱟᱜ ᱜᱮᱵᱮᱱ ᱦᱩᱸᱫᱤᱥ ᱼᱼ
ᱟᱪᱪᱷᱟ। ᱟᱹᱞᱤᱧ ᱞᱤᱧ ᱞᱟᱹᱭᱮᱜᱼᱟ ᱛᱟᱦᱚᱞᱮ ᱩᱸᱻ ᱱᱚᱣᱟ ᱼᱼ ᱦᱮᱸ ᱟᱵᱚ ᱱᱚᱣᱟ ᱡᱟᱦᱟᱸ ᱢᱟᱹᱱᱢᱤ ᱡᱟᱦᱟᱸ ᱵᱚᱱ ᱦᱮᱡ ᱟᱠᱟᱱᱟ ᱡᱟᱦᱟᱸ ᱞᱮᱠᱟᱛᱮ ᱛᱟᱵᱚᱱ ᱡᱟᱦᱟᱸ ᱟᱵᱚ ᱢᱟᱱᱮ ᱡᱷᱟᱞᱮᱠᱟ ᱵᱚᱱ ᱡᱟᱱᱟᱢ ᱟᱠᱟᱱᱟ ᱡᱮ ᱚᱱᱟ ᱵᱟᱠᱷᱨᱟᱛᱮ ᱠᱤᱪᱷᱩ ᱟᱞᱟᱝ ᱡᱚᱛᱚ ᱴᱩᱠᱩ ᱟᱵᱤᱱ ᱡᱟᱦᱟᱸ ᱵᱤᱱ ᱵᱟᱲᱟᱭᱟ, ᱟᱹᱞᱤᱧ ᱡᱟᱦᱟᱸᱞᱤᱧ ᱵᱟᱲᱟᱭᱟ᱾ ᱱᱚᱣᱟ ᱫᱚᱞ ᱵᱟᱠᱷᱨᱟ ᱛᱮ। ᱮᱸ ᱰᱤᱥᱠᱟᱥ ᱞᱮᱠᱷᱟᱱ ᱪᱮᱜ ᱪᱮᱜ ᱞᱮᱠᱟᱜ-ᱟ ᱪᱮᱫ ᱵᱤᱱ ᱞᱟᱹᱭ ᱫᱟ?
ᱢᱟ ᱮᱦᱚᱵ ᱵᱮᱱ ᱚᱱᱟᱫᱚ ᱯᱩᱨᱟᱹᱜ ᱜᱮᱭᱟ ᱡᱟᱦᱟᱸ ᱞᱮᱠᱟ ᱠᱟᱛᱮᱫ ᱜᱮ ᱾
ᱦᱮᱸ। ᱛᱷᱚᱲᱟ ᱟᱹᱞᱤᱧ ᱞᱤᱧ ᱞᱟᱹᱭᱼᱟ ᱡᱮ ᱼᱼ ᱦᱮᱸ ᱟᱞᱮ ᱥᱮᱜ ᱟᱹᱞᱤᱧ ᱫᱚ ᱱᱚᱝᱠᱟ ᱞᱤᱧ ᱵᱟᱲᱟᱭᱟ ᱛᱚ ᱟᱹᱞᱤᱧ ᱴᱩᱠᱩ ᱠᱚ ᱞᱤᱧ ᱟᱸᱡᱚᱢ ᱠᱟᱜᱼᱟ ᱟᱹᱞᱤᱧ ᱫᱚ ᱱᱚᱝᱠᱟ ᱞᱤᱧ ᱵᱟᱲᱟᱭᱟ ᱡᱮᱼᱼ ᱟᱵᱚ ᱢᱟᱹᱱᱢᱤ ᱫᱚ ᱱᱚᱝᱠᱟ ᱠᱟᱛᱮᱜ ᱵᱚᱱ ᱦᱮᱡ ᱟᱠᱟᱱᱟ, ᱫᱷᱟᱹᱨᱛᱤ ᱯᱩᱨᱤ ᱨᱮ। ᱡᱮ ᱼᱼ ᱯᱟᱹᱦᱤᱞ ᱱᱚᱝᱠᱟ ᱤᱭᱟᱹ ᱠᱟᱛᱮᱵᱚᱱ ᱥᱮᱴᱮᱨ ᱟᱞᱠᱟᱱᱟ ᱡᱮ ᱱᱚᱝᱠᱟ, ᱦᱩᱸ,
ᱢᱟᱱᱮ ᱪᱮᱸᱬᱮ ᱪᱮᱸᱬᱮ ᱤᱭᱟᱹ ᱛᱚᱲᱮ ᱥᱩᱛᱟᱹᱢ ᱛᱮ ᱥᱮᱨᱢᱟ ᱯᱩᱨᱤ ᱠᱷᱚᱱᱟᱜ ᱱᱚᱝᱠᱟ ᱜᱮ ᱮᱸ ᱮᱸ ᱫᱮᱵᱽ ᱫᱮᱵᱟ ᱞᱳᱠ ᱠᱚ ᱟᱬᱜᱳᱚᱱ ᱛᱟᱦᱮᱸᱱᱟ। ᱟᱫᱚ ᱚᱱᱠᱟᱜᱮ ᱼᱼ ᱦᱮᱸ ᱢᱟᱨᱟᱝ ᱵᱩᱨᱩ ᱟᱨ ᱡᱟᱦᱮᱨ ᱥᱮ ᱪᱮᱫᱠᱟᱠᱤᱱ ᱟᱸᱡᱚᱢ ᱠᱟᱜᱼᱟ ᱟᱫᱚ ᱚᱱᱠᱟ ᱢᱟᱨᱟᱝ ᱵᱩᱨᱩ ᱡᱟᱦᱮᱨ ᱟᱭᱚ ᱱᱩᱠᱤᱱ ᱠᱤᱱ ᱦᱮᱸ ᱚᱱᱠᱟ ᱜᱮ ᱛᱳᱯᱳᱱ ᱠᱤᱱ ᱟᱬᱜᱚ ᱞᱮᱱᱟ ᱩᱱ ᱫᱚ ᱡᱚᱞᱟᱥ ᱜᱚᱴᱟ ᱜᱮ ᱩᱱ ᱫᱚ ᱡᱚᱞᱟᱥᱚᱭ ᱜᱮ ᱛᱟᱦᱮᱸ ᱞᱮᱱᱟ ᱥᱮ ᱫᱟᱜ ᱤᱭᱟᱹᱜᱮ ᱛᱟᱦᱮᱸ ᱞᱮᱱᱟ ᱾ ᱟᱫᱚ ᱩᱱ ᱥᱚᱢᱚᱭ ᱼᱼ ᱮᱸ ᱩᱱᱤ ᱫᱚ ᱚᱱᱟ ᱟᱭᱟᱜ ᱢᱟᱹᱭᱞᱟᱹᱛᱮ, ᱮᱸᱻ ᱡᱟᱦᱟᱸ ᱨᱮ ᱥᱮ ᱢᱟᱨᱟᱝ ᱵᱩᱨᱩ ᱡᱟᱦᱮᱨ ᱵᱩᱴᱷᱟᱭ ᱤᱱᱠᱟᱹ ᱠᱟᱱᱟ᱾ ᱵᱟᱹᱞᱤᱧ ᱫᱤᱥᱟᱹᱭᱮᱜᱼᱟ। ᱴᱷᱤᱠ ᱫᱚ ᱟᱫᱚ ᱢᱟᱱᱮ ᱢᱟᱹᱭᱞᱟᱹᱛᱮ ᱱᱚᱝᱠᱟ ᱪᱮᱸᱬᱮ ᱤᱭᱟᱹ ᱥᱮ ᱱᱠᱤᱱ ᱤᱭᱟᱹᱭ ᱵᱮᱱᱟᱣ ᱞᱮᱜ ᱠᱤᱱᱟᱭ ᱦᱟᱥ ᱦᱟᱥᱞᱤ ᱪᱮᱸᱬᱮ ᱟᱫᱚ ᱩᱱᱠᱤᱱ ᱦᱮᱸ ᱡᱤᱣᱤ ᱚᱝᱠᱟ ᱢᱟᱹᱭᱞᱟᱹ ᱛᱮ ᱵᱮᱱᱟᱣ ᱠᱟᱛᱮᱜ ᱡᱤᱣᱤ ᱮᱢᱟᱜ ᱠᱤᱱᱟ ᱡᱤᱣᱤ ᱮᱢ ᱯᱚᱨ ᱟᱫᱚ ᱩᱱᱠᱤᱱ ᱢᱟ ᱦᱮᱸ ᱪᱮᱸᱬᱮ ᱟᱫᱚ ᱩᱱᱠᱤᱱ ᱢᱟ ᱜᱚᱴᱟ ᱡᱤᱣᱤ ᱮᱢ ᱩᱰᱟᱹᱣᱵᱟᱲᱟᱭᱱᱟ ᱟᱫᱚ ᱚᱠᱟ ᱨᱮᱠᱤᱱ ᱟᱵᱚᱣᱟᱜ ᱡᱟᱭᱜᱟ ᱜᱮ ᱵᱟᱹᱱᱩᱜᱼᱟ᱾ ᱦᱚᱜ ᱠᱚ ᱥᱤ ᱥᱤᱨᱚᱢ ᱜᱮᱞᱮ ᱥᱮ ᱫᱟᱹᱱᱫᱤ ᱜᱮᱞᱮ ᱡᱟᱦᱟᱸ ᱞᱮᱠᱟ ᱜᱮ ᱚᱱᱠᱟᱱ ᱠᱤᱪᱷᱩ ᱦᱮᱸ ᱚᱝᱠᱟ ᱤᱭᱟᱹ ᱠᱟᱛᱮᱫ ᱢᱟᱱᱮ ᱚᱱᱟᱨᱮ ᱮᱸ ᱡᱟᱦᱟ ᱞᱮᱠᱟᱛᱮ ᱢᱤᱫᱴᱷᱮᱱ ᱟᱫᱚ ᱚᱱᱟ ᱨᱮᱜᱮ ᱠᱤᱱ ᱩᱱᱟ ᱟᱹᱵᱩᱜ ᱵᱟᱲᱟᱜᱼᱟ ᱟᱵᱚᱜ ᱵᱟᱲᱟ ᱥᱟᱶᱛᱮ ᱟᱫᱚ ᱚᱱᱟ ᱨᱮᱜᱮ ᱠᱤᱱ ᱛᱩᱠᱟᱹ ᱠᱮᱫᱟ ᱟᱫᱚ ᱛᱩᱠᱟᱹ ᱠᱟᱛᱮᱫ ᱠᱤᱱ ᱵᱤᱞᱤ ᱠᱮᱜ ᱟᱫᱚ ᱵᱤᱞᱤ ᱠᱷᱚᱱ ᱚᱱᱟ ᱠᱷᱚᱱᱟᱜ ᱜᱮ ᱵᱟᱨᱭᱟ ᱢᱟᱱᱣᱟ ᱦᱚᱯᱚᱱ ᱠᱤᱱ ᱡᱟᱱᱟᱢᱮᱱᱟ ᱡᱟᱦᱟᱸ ᱫᱚ ᱯᱤᱞᱪᱩ ᱦᱟᱲᱟᱢ ᱯᱤᱞᱪᱩ ᱵᱩᱲᱦᱤ ᱢᱮᱱᱛᱮᱵᱚᱱ ᱵᱟᱲᱟᱭᱠᱤᱱᱟ ᱥᱮ ᱩᱯᱨᱩᱢ ᱠᱤᱱᱟ ᱫᱚ ᱚᱸᱰᱮ ᱠᱷᱚᱱᱟᱜ ᱜᱮ ᱥᱟᱵᱚᱜᱼᱟ ᱢᱟᱹᱱᱢᱤ ᱦᱮᱸ ᱥᱮ ᱟᱵᱚ ᱵᱚᱱ ᱦᱮᱡ ᱟᱠᱟᱱᱟ ᱚᱱᱠᱟ ᱟᱞᱤᱧ ᱫᱚ ᱞᱤᱧ ᱵᱟᱲᱟᱭ ᱫᱟ᱾ ᱟᱹᱵᱤᱱ ᱪᱮᱫ ᱞᱮᱠᱟ ᱛᱤᱱᱟᱹᱜ ᱫᱷᱟᱹᱨᱤᱡ ᱵᱤᱱ ᱵᱟᱲᱟᱭ? ᱠᱟᱹᱴᱤᱡ ᱡᱩᱫᱤ ᱵᱮᱱ ᱞᱟᱹᱭ ᱥᱟᱰᱮ ᱟᱹᱰᱤ ᱱᱟᱯᱟᱭ ᱠᱚᱜ-ᱟ᱾
ᱟᱹᱞᱤᱧ ᱢᱟ ᱚᱱᱟ ᱠᱚ ᱦᱤᱥᱴᱨᱤ ᱢᱟ ᱟᱹᱰᱤ ᱜᱟᱱ ᱵᱟᱹᱞᱤᱧ ᱵᱟᱰᱟᱭ-ᱟ᱾ᱟᱨ ᱥᱮ ᱛᱚ ᱚᱱᱟᱛᱮ ᱚᱱᱟ ᱛᱚ ᱵᱟᱹᱞᱤᱧ ᱞᱟᱹᱭ ᱫᱟᱲᱮᱜ ᱠᱟᱱᱟ ᱦᱮᱸ ᱚᱱᱟ ᱧᱩᱛᱩᱢ ᱫᱚ ᱞᱤᱧ ᱟᱸᱡᱚᱢ ᱠᱟᱫᱟ ᱡᱮ ᱯᱤᱞᱪᱩ ᱦᱟᱲᱟᱢ ᱯᱤᱞᱪᱩ ᱵᱩᱰᱷᱤ ᱱᱚᱣᱟ ᱫᱚ ᱞᱤᱧ ᱟᱸᱡᱚᱢ ᱟᱠᱟᱫᱟ ᱵᱟᱹᱴ ᱚᱠᱟ ᱞᱮᱠᱟ ᱛᱮ ᱵᱚᱱ ᱥᱤᱨᱡᱟᱹᱣ ᱟᱠᱟᱱᱟ ᱚᱱᱟ ᱫᱚ ᱟᱭᱰᱤᱭᱟ ᱵᱟᱹᱱᱩᱜ ᱛᱟᱹᱞᱤᱧᱟ᱾
ᱟᱪᱪᱷᱟ ᱱᱚᱣᱟ ᱟᱭᱰᱤᱭᱟ ᱢᱟᱛᱚ ᱚᱠᱚᱭ ᱵᱟᱵᱚᱱ ᱧᱮᱞ ᱠᱟᱜ-ᱟ ᱡᱟ ᱴᱩᱠᱩ ᱡᱟᱦᱟ ᱵᱚᱱ ᱟᱸᱡᱚᱢ ᱠᱟᱜ-ᱟ ᱚᱱᱠᱟᱱᱟᱜ ᱛᱮᱜᱮ ᱞᱟᱹᱭ ᱦᱳᱭᱳᱜ-ᱟ᱾ ᱟᱪᱪᱷᱟ ᱚᱱᱟ ᱦᱚᱸ ᱵᱩᱜᱤᱭᱟ ᱟᱹᱵᱤᱱ ᱡᱮᱢᱚᱱ ᱡᱟᱦᱟ ᱞᱮᱠᱟ ᱡᱟᱭᱜᱟ ᱨᱮ ᱦᱮᱱᱟᱜ ᱵᱤᱱᱟ ᱡᱮᱢᱚᱱ ᱵᱤᱱ ᱵᱟᱲᱟᱭ-ᱟ ᱛᱮᱢᱚᱱ ᱜᱮ ᱵᱤᱱ ᱞᱟᱹᱭ ᱠᱮᱫᱮᱜ-ᱟ ᱚᱱᱟ ᱦᱚᱸ ᱵᱟᱝ ᱵᱟᱹᱲᱤᱡᱟ ᱟᱫᱚ ᱟᱹᱞᱤᱧ ᱞᱤᱧ ᱞᱟᱹᱭ-ᱟ ᱟᱹᱵᱤᱱ ᱡᱩᱫᱤ ᱵᱳᱜᱟᱱ ᱥᱚᱢᱚᱱᱫᱷᱚ ᱫᱚ ᱡᱟᱦᱟ ᱫᱚ ᱵᱤᱜᱽᱜᱟᱱ ᱞᱮᱠᱟᱛᱮ ᱪᱮᱫ ᱞᱮᱠᱟ ᱡᱩᱫᱤ ᱵᱮᱱ ᱵᱟᱲᱟᱭ ᱠᱷᱟᱱ ᱚᱱᱟᱜᱮ ᱡᱩᱫᱤ ᱵᱮᱱ ᱞᱟᱹᱭ ᱥᱟᱰᱮᱭᱟᱜ-ᱟ ᱵᱩᱜᱤ ᱠᱚᱜ-ᱟ᱾
ᱟᱞᱤ ᱥᱮᱨᱮ ᱠᱚ ᱞᱟᱹᱭ ᱟᱵᱚ ᱢᱟᱱᱣᱟ ᱡᱚᱠᱷᱚᱱ ᱵᱚᱱ ᱥᱤᱨᱡᱚᱱᱚᱜ ᱠᱟᱱ ᱛᱟᱦᱮᱱᱟ ᱛᱚᱠᱷᱚᱱ ᱫᱚ ᱢᱟᱱᱮ ᱵᱤᱨ ᱨᱮᱱ ᱡᱟᱱ
ᱦᱩᱸ᱾
ᱵᱷᱟᱹᱞᱩᱠ, ᱵᱷᱟᱹᱞᱩᱠ ᱥᱤᱥᱴᱮᱢ ᱚᱱᱠᱟ ᱵᱚᱱ ᱛᱟᱦᱮᱸ ᱠᱟᱱᱟ᱾ ᱜᱚᱴᱟ ᱦᱚᱲᱢᱚ ᱢᱟᱱᱮ ᱯᱩᱨᱟᱹ ᱪᱮᱫ ᱠᱚ ᱢᱮᱱᱟ ᱩᱵ ᱛᱟᱦᱮ ᱠᱟᱱᱟ᱾
ᱦᱩᱸ, ᱦᱩᱸ᱾
ᱟᱨ ᱪᱟᱱᱵᱚᱞ ᱠᱚᱦᱚᱸ ᱛᱟᱦᱮᱸ ᱠᱟᱱ ᱛᱟᱵᱚᱱᱟ ᱛᱚ ᱟᱵᱩ ᱥᱤᱫᱷᱟᱹ ᱠᱟᱛᱮᱫ ᱫᱚ ᱵᱟᱵᱩᱱ ᱛᱟᱲᱟᱢ ᱫᱟᱲᱮᱜ ᱠᱟᱱ ᱛᱟᱦᱮᱱᱟ ᱩᱱ ᱡᱚᱠᱷᱚᱱ ᱟᱵᱚᱣᱟᱜ ᱨᱤᱭᱟᱭᱮᱠᱴ ᱢᱟᱱᱮ ᱮᱠᱫᱚᱢ ᱡᱟᱱᱣᱟᱨ ᱥᱤᱥᱴᱮᱢ ᱜᱮ ᱛᱟᱦᱮ ᱠᱟᱱᱟ᱾
ᱦᱩᱸ᱾
ᱛᱚ ᱠᱤᱪᱷᱩ ᱜᱟᱱ ᱴᱟᱭᱤᱢ ᱛᱟᱭᱱᱚᱢ ᱢᱟᱱᱮ ᱪᱟᱸᱫᱳ ᱵᱚᱸᱜᱟ ᱟᱭ ᱧᱮᱞ ᱠᱮᱜ ᱵᱚᱱᱟᱭ ᱡᱮ ᱱᱩ ᱠᱩ ᱫᱚ ᱢᱟᱹᱱᱢᱤᱧ ᱵᱮᱱᱟᱣᱮᱜ ᱠᱚᱣᱟ ᱛᱚ ᱠᱤᱪᱷᱩ ᱰᱤᱯᱷᱨᱮᱱᱴ ᱵᱮᱱᱟᱣ ᱠᱚ ᱡᱟᱹᱨᱩᱲᱟ᱾ ᱛᱚ ᱚᱝᱠᱟ ᱚᱝᱠᱟ ᱛᱮ ᱟᱵᱚ ᱛᱟᱲᱟᱢ ᱵᱚᱱ ᱪᱮᱫ ᱠᱮᱫᱟ᱾ ᱛᱟᱲᱟᱢ ᱪᱮᱫ ᱠᱟᱛᱮᱫ ᱢᱟᱱᱮ ᱦᱚᱲ ᱞᱮᱠᱟ ᱯᱩ ᱯᱩᱨᱟ ᱡᱮᱥᱮ ᱠᱤ ᱟᱵᱚᱣᱟᱜ ᱥ ᱠᱤᱱ ᱦᱟᱨᱛᱟ ᱠᱷᱚᱱ ᱢᱟᱱᱮ ᱩᱵ ᱡᱚ ᱛᱚ ᱢᱟᱱᱮᱻ ᱟ ᱵᱟᱫ ᱧᱩᱨᱦᱟᱹ ᱦᱚᱪᱚ ᱠᱮᱫᱟᱭ ᱟᱨ ᱡᱮᱭᱥᱮ ᱠᱤᱪᱨᱤᱪ ᱠᱩ ᱟᱢ ᱩᱱ ᱡᱚᱠᱷᱚᱱ ᱵᱟᱝ ᱛᱟᱦᱮᱸ ᱠᱟᱱᱟ ᱛᱚᱻ ᱫᱟᱨᱮ ᱥᱟᱠᱟᱢ ᱱᱚᱣᱟ ᱠᱚᱨᱮᱱᱟᱜ ᱰᱨᱮᱥ ᱢᱟᱱᱮ ᱵᱚᱱ ᱦᱚᱨᱚᱜ ᱵᱟᱲᱟᱭᱮᱫ ᱛᱟᱦᱮᱸᱱᱟ᱾ ᱱᱚᱝᱠᱟ ᱢᱟᱱᱮ ᱟᱹᱞᱤᱧ ᱱᱚᱝᱠᱟᱞᱤᱧ ᱟᱸᱡᱚᱢ ᱟᱠᱟᱫᱟ ᱢᱟᱱᱮ ᱦᱚᱲ ᱠᱚᱣᱟᱜ ᱢᱚᱪᱟ ᱠᱷᱚᱱ, ᱛᱚ ᱧᱮᱞ ᱫᱚ ᱵᱟᱹᱞᱤᱧ ᱧᱮᱞ ᱠᱮᱫᱟ᱾
ᱟᱫᱚ ᱚᱱᱟ ᱫᱚ ᱡᱮᱢᱚᱱ ᱵᱤᱱ ᱵᱟᱲᱟᱭᱟ ᱛᱮᱢᱚᱱ ᱜᱮ ᱞᱟᱹᱭ ᱵᱤᱱ ᱟᱹᱞᱤᱧ ᱫᱚ ᱵᱟᱹᱞᱤᱧ ᱞᱟᱹᱭ-ᱟ ᱡᱮ ᱟᱹᱵᱤᱱ ᱡᱟᱦᱟᱸ ᱵᱤᱱ ᱧᱮᱞ ᱚᱱᱠᱟ ᱫᱚ ᱵᱟᱝ ᱡᱟᱦᱟᱸ ᱵᱚᱱ ᱵᱟᱲᱟᱭᱟ ᱟᱵᱚ ᱫᱚ ᱚᱠᱚᱭ ᱦᱚᱸ ᱦᱮᱸ ᱩᱱ ᱥᱚᱢᱚᱭ ᱫᱚ ᱵᱟᱵᱚᱱ ᱡᱟᱱᱟᱢ ᱟᱠᱟᱱᱟ ᱥᱮ ᱚᱱᱠᱟᱱᱟᱜ ᱠᱤᱪᱷ ᱠᱤᱪᱷᱩ ᱡᱟᱭᱜᱟ ᱨᱮ ᱵᱟᱝ ᱟᱵᱚ ᱡᱟᱦᱟᱸ ᱩ ᱩ ᱩ ᱡᱟᱭᱜᱟ ᱨᱮ ᱵᱟᱝ ᱟᱵᱚ ᱡᱟᱦᱟᱸ ᱞᱟᱹᱭ ᱪᱟᱞ ᱠᱟᱛᱷᱟ ᱛᱮᱜᱮ ᱱᱤᱛᱚᱜ ᱡᱟᱦᱟᱸ ᱠᱚ ᱯᱟᱛᱷᱟ ᱯᱩᱛᱷᱤ ᱠᱚᱨᱮ ᱡᱟᱦᱟᱸ ᱵᱚᱱ ᱧᱮᱞᱮᱜᱼᱟ᱾ ᱱᱚᱣᱟ ᱜᱮ ᱱᱤᱛᱚᱜ ᱵᱤᱥᱮᱥ ᱦᱩᱭᱩᱜ ᱠᱟᱱᱟ ᱥᱮ ᱱᱚᱣᱟ ᱜᱮ ᱯᱟᱹᱛᱭᱟᱹᱣᱟᱜ ᱦᱩᱭᱩᱜ-ᱟ, ᱟᱫᱚ ᱱᱚᱣᱟ ᱠᱷᱚᱱᱟᱜ ᱛᱚ ᱟᱨ ᱵᱟᱵᱚᱱ ᱤᱫᱤ ᱫᱟᱲᱮᱭᱟᱜ-ᱟ ᱡᱮᱢᱚᱱ ᱟᱵᱚ ᱡᱟᱦᱟᱱᱟᱜ ᱡᱤᱱᱤᱥ ᱨᱮᱜᱮ ᱡᱚᱛᱚ ᱠᱤᱪᱷᱩ ᱜᱮᱵᱚᱱ ᱢᱟᱱᱟᱣ ᱤᱭᱟᱹᱭᱟᱵᱚᱱ ᱥᱮ ᱡᱟᱦᱟᱸ ᱞᱮᱠᱟ ᱟᱵᱚ ᱨᱚᱲ ᱟᱲᱟᱝ ᱡᱟᱦᱟᱸ ᱡᱟ ᱡᱟᱱᱟᱢ ᱟᱲᱟᱝ ᱵᱚᱱ ᱞᱟᱹᱭᱮᱫᱼᱟ᱾ ᱱᱚᱣᱟ ᱦᱚᱸ ᱟᱵᱚᱣᱟᱜ ᱟᱲᱟᱝ ᱛᱟᱦᱮᱸ ᱞᱮᱱᱟ ᱥᱮ ᱵᱟᱝ ᱛᱟᱦᱮᱸ ᱞᱮᱱᱟ ᱱᱚᱣᱟ ᱠᱚ ᱵᱟᱵᱚᱱ ᱧᱮᱞ ᱟᱠᱟᱫᱟ ᱥᱮ᱾ ᱮᱵᱚᱱ ᱱᱤᱛᱚᱜ ᱫᱚᱵᱚᱱ ᱞᱟᱹᱭᱟᱜ ᱜᱮ ᱡᱟᱱᱟᱢ ᱟᱲᱟᱝ᱾ ᱥᱟᱹᱨᱤ ᱥᱮ ᱱᱟᱥᱮ ᱱᱚᱣᱟ ᱫᱚ ᱚᱦᱚ ᱵᱚᱱ ᱞᱟᱹᱭ ᱫᱟᱲᱮᱠᱮᱭᱟ᱾ ᱢᱟ ᱟᱫᱚ ᱞᱟᱹᱭᱵᱤᱱ ᱪᱮᱫ ᱞᱮᱠᱟᱵᱮᱱ ᱟᱸᱡᱚᱢ ᱟᱠᱟᱫ-ᱟ ᱚᱱᱟᱜᱮ ᱞᱟᱹᱭᱵᱮᱱ?
ᱦᱮᱸ ᱵᱟᱴ ᱟᱨ ᱟᱹᱞᱤᱧ ᱦᱚᱸ ᱡᱮ ᱱᱤᱛ ᱡᱟᱱᱟᱢ ᱟᱲᱟᱝ ᱟᱹᱞᱤᱧ ᱢᱟ ᱛᱚᱠᱷᱚᱱ ᱫᱚ ᱟᱹᱞᱤᱧ ᱫᱚ ᱥᱟᱱᱛᱷᱟᱞ ᱫᱚ ᱵᱟᱹᱞᱤᱧ ᱵᱟᱲᱟᱭ ᱠᱟᱱ ᱛᱟᱦᱚᱞᱮ ᱡᱮ ᱟᱹᱞᱤᱧ ᱫᱚᱞᱤᱧ ᱥᱟᱱᱛᱷᱟᱞ ᱠᱟᱱᱟ᱾ ᱛᱚᱠᱷᱚᱱ ᱫᱚ ᱟᱹᱞᱤᱧ ᱢᱤᱫᱴᱮᱱ ᱟᱹᱫᱤᱵᱟᱹᱥᱤ ᱠᱟᱥᱴ ᱨᱮᱱ ᱠᱟᱱᱟᱞᱤᱧ, ᱵᱟᱴ, ᱟᱹᱞᱤᱧᱟᱜ ᱡᱟᱹᱛ ᱫᱚ ᱚᱨᱟᱸᱳ ᱛᱟᱦᱮᱸ ᱠᱟᱱᱟ ᱱᱚᱣᱟᱞᱤᱧ ᱵᱟᱰᱟᱭᱟ᱾ ᱛᱟᱭᱱᱚᱢ ᱛᱮ ᱡᱚᱠᱷᱚᱱ ᱫᱤᱱ ᱯᱟᱨᱚᱢᱮᱱᱟ ᱛᱚᱠᱷᱚᱱ ᱠᱚ ᱠᱩᱞᱤ ᱞᱤᱧᱟᱹ ᱦᱚᱲ ᱠᱚ ᱟᱞᱮ ᱨᱮᱱ ᱵᱷᱟᱜᱤ ᱜᱩᱥᱴᱤ ᱠᱚᱠᱚ ᱦᱮᱡ ᱵᱟᱲᱟᱜ-ᱟ᱾
ᱦᱩᱸ,
ᱛᱚᱵᱮ, ᱛᱚᱵᱮ, ᱛᱚᱵᱮ, ᱟᱹᱞᱤᱧ ᱞᱤᱧ ᱵᱟᱰᱟᱭ ᱠᱮᱫᱟ ᱡᱮ ᱟᱞᱮᱫ ᱫᱚ ᱮᱴᱟᱜ ᱡᱟᱹᱛ ᱨᱮᱱ ᱦᱚᱲ ᱠᱟᱱᱟ, ᱛᱚ ᱤᱱᱟᱹ ᱛᱟᱭᱱᱚᱢ ᱠᱷᱚᱱ ᱜᱮ ᱚᱲᱟᱜ ᱨᱮ ᱦᱚᱸ ᱟᱞᱮ ᱥᱟᱱᱛᱷᱟᱞᱤ ᱞᱮᱝᱜᱩᱭᱮᱡᱽ ᱛᱮ ᱵᱟᱞᱮ ᱜᱟᱞᱢᱟᱨᱟᱜ ᱜᱮᱭᱟ, ᱥᱳ, ᱟᱹᱰᱤ ᱛᱟᱭᱱᱚᱢ ᱜᱮ ᱢᱟᱱᱮ ᱵᱟᱰᱟᱭ ᱦᱩᱭ ᱟᱠᱟᱱᱟ ᱡᱮ ᱤᱧ ᱫᱚᱧ ᱥᱟᱱ ᱛᱟᱞ ᱠᱟᱱᱟ ᱢᱮᱱᱛᱮ᱾
ᱟᱪᱪᱷᱟ, ᱟᱪᱪᱷᱟ, ᱟᱪᱪᱷᱟ, ᱟᱞᱤ ᱢᱤᱫᱢᱮᱴ ᱠᱟᱛᱷᱟ ᱞᱤᱧ ᱠᱩᱞᱤ ᱵᱤᱱᱟ ᱟᱹᱵᱤᱱ ᱢᱤᱫᱴᱮᱝ ᱠᱟᱛᱷᱟ ᱞᱤᱧ ᱢᱤᱫᱴᱮᱱ ᱠᱟᱛᱷᱟ ᱞᱤᱧ ᱠᱩᱞᱤ ᱵᱤᱱᱟ ᱱᱚᱣᱟ ᱛᱟᱞᱟᱨᱮ ᱡᱮ ᱟᱹᱵᱤᱱ ᱵᱤᱱ ᱵᱟᱲᱟᱭ ᱵᱤᱱ ᱵᱟᱲᱟᱭ ᱛᱟᱦᱮᱫ-ᱟ ᱟᱵᱤᱱ ᱫᱚ ᱦᱮᱸ, ᱢᱟᱱᱮ ᱚᱠᱟ ᱵᱟᱡᱟᱨ ᱥᱟᱦᱟᱨ ᱨᱮᱯᱮ ᱛᱟᱦᱮᱸᱱ ᱛᱟᱦᱮᱸᱫ? ᱥᱮ ᱟᱨ ᱟᱯᱮ ᱫᱚ ᱮ ᱢᱟᱱᱮ ᱪᱮᱜ ᱞᱮᱠᱟ ᱠᱟᱛᱮᱫ ᱱᱚᱣᱟ ᱟᱯᱮ ᱫᱚ ᱪᱮᱫ ᱛᱮᱯᱮ ᱨᱚᱲ ᱛᱟᱦᱮᱸᱫ ᱚᱱᱟ ᱠᱚ ᱡᱩᱫᱤ ᱠᱟᱹᱴᱤᱡ ᱵᱮᱱ ᱞᱟᱹᱭ ᱥᱟᱰᱮᱭᱟ ᱠᱟᱹᱴᱤᱡ ᱱᱟᱯᱟᱭ ᱠᱚᱜ-ᱟ? ᱥᱮ ᱟᱯᱮ ᱨᱮᱱ ᱟᱭᱩ ᱵᱟᱵᱟ ᱠᱚᱦᱚᱸ ᱪᱮᱫᱼᱠᱟ ᱠᱚ ᱚᱱᱠᱟ ᱜᱮ ᱠᱚ ᱥᱮᱬᱟ ᱟᱹᱜᱩ ᱟᱠᱟᱫ ᱯᱮᱭᱟ? ᱟᱨ ᱛᱤᱥ ᱵᱤᱱ ᱵᱩᱡᱽ ᱠᱟᱜ-ᱟ ᱚᱱᱟ ᱠᱚᱜᱮ ᱠᱟᱹᱴᱤᱡ ᱯᱩᱥᱴᱟᱹ ᱥᱟᱦᱤᱡ ᱞᱟᱹᱭ ᱟᱹᱞᱤᱧ ᱵᱮᱱ
ᱢᱟᱱᱮ, ᱟᱞᱮ ᱫᱚ ᱱᱚᱝᱠᱟ ᱦᱩᱭᱩᱜ ᱠᱟᱱᱟ ᱥᱮ ᱠᱟᱹᱴᱤᱡ ᱠᱷᱚᱱ ᱜᱮ ᱟᱞᱮ ᱵᱟᱝᱞᱟ ᱛᱮᱞᱮ ᱨᱚᱲᱟ ᱵᱟᱝᱞᱟ ᱟᱨ ᱦᱤᱱᱫᱤ᱾ ᱥᱚᱵ ᱵᱟᱝᱞᱟ ᱦᱤᱱᱫᱤ ᱛᱮᱞᱮ ᱨᱚᱲᱟ ᱛᱚ ᱵᱟᱝᱞᱟ ᱦᱤᱱᱫᱤ ᱛᱮ ᱜᱮᱞᱮ ᱵᱟᱰᱟᱭᱟ, ᱛᱚ ᱡᱚᱠᱷᱚᱱ ᱯᱮᱲᱟ ᱠᱚᱠᱚ ᱦᱤᱡᱩᱜ-ᱟ ᱩᱱᱠᱩ ᱮᱴᱟᱜ ᱞᱮᱝᱜᱩᱭᱮᱡ ᱛᱮᱠᱚ ᱜᱟᱞᱢᱟᱨᱟᱜ-ᱟ, ᱨᱮ ᱩᱱᱠᱩ ᱠᱚ ᱥᱚᱸᱜᱮ ᱛᱮ ᱠᱤᱪᱷᱩ ᱜᱟᱱ ᱢᱤᱫ ᱵᱟᱨ ᱨᱚᱲ ᱤᱱᱟᱹ ᱛᱟᱭᱱᱚᱢ ᱦᱟᱲᱟᱢ ᱠᱚ, ᱵᱩᱰᱷᱤ ᱠᱚ, ᱚᱸ ᱢᱟᱱᱮ ᱠᱚ ᱦᱤᱡᱩᱜ-ᱟ ᱵᱟᱝ ᱛᱚ ᱡᱮᱥᱮ ᱯᱮᱲᱟ, ᱡᱮᱥᱮ ᱵᱩᱰᱤᱜᱚ, ᱦᱟᱲᱟᱢᱵᱟ, ᱛᱚ ᱩᱱᱠᱩ ᱠᱚ ᱥᱚᱸᱜᱮ ᱛᱮ ᱠᱤᱪᱷᱩ ᱠᱤᱪᱷᱩ ᱨᱚᱲ ᱨᱚᱲ ᱛᱮᱜᱮ ᱱᱚᱣᱟ ᱥᱟᱱ ᱨᱚᱲ ᱫᱚ ᱟᱞᱮ ᱢᱟᱱᱮ ᱞᱮ ᱪᱮᱫ ᱟᱠᱟᱫᱟ, ᱪᱮᱫᱟᱜ ᱥᱮ ᱜᱚᱜᱚ ᱵᱟᱵᱟ ᱫᱚ ᱱᱚᱣᱟ ᱫᱚ ᱵᱟᱠᱚ ᱪᱮᱫ ᱟᱠᱟᱣᱼᱜ ᱞᱮᱭᱟ ᱟᱞᱮ ᱜᱚᱜᱚ ᱵᱟᱵᱟ ᱯᱷᱮᱢᱞᱤ ᱨᱮ ᱛᱤᱱᱟᱹᱜ ᱦᱚᱲ ᱢᱮᱱᱟᱜ ᱞᱮ ᱟᱞᱮ ᱫᱚ ᱥᱟᱱᱛᱟᱞ ᱛᱮᱫᱚ ᱵᱟᱞᱮ ᱜᱟᱞᱢᱟᱨᱟᱜ-ᱟ ᱟᱞᱮ ᱫᱚ ᱦᱤᱱᱫᱤ ᱟᱨ ᱵᱟᱝᱞᱟ ᱛᱮᱜᱮᱞᱮ ᱜᱟᱞᱢᱟᱨᱟᱜ-ᱟ᱾
ᱟᱫᱚ ᱟᱫᱚ ᱟᱯᱮ ᱫᱚ ᱟᱹᱛᱩ ᱠᱚᱨᱮ ᱯᱮ ᱛᱟᱦᱮᱱ ᱜᱮᱭᱟ ᱥᱮ ᱵᱟᱡᱟᱨ ᱥᱟᱦᱟᱨ ᱠᱚᱨᱮ ᱯᱮ ᱛᱟᱦᱮᱱ ᱜᱮᱭᱟ ᱠᱟᱹᱴᱤᱡ ᱡᱚᱫᱤ ᱵᱤᱱ ᱞᱟᱹᱭ ᱥᱟᱰᱮᱭᱟ?
ᱟᱞᱮ ᱫᱚ ᱱᱚᱣᱟ ᱫᱚ ᱟᱹᱛᱩ ᱠᱟᱱ ᱜᱮᱭᱟ ᱵᱟᱡᱟᱨ ᱫᱚ ᱡᱮᱥᱮ ᱠᱤ ᱥᱤᱴᱤ ᱮᱞᱟᱠᱟ ᱦᱚᱸ ᱟᱹᱰᱤ ᱥᱤᱴᱤ ᱫᱚ ᱵᱟᱝ ᱠᱟᱱᱟ ᱢᱟᱱᱮ ᱱᱚᱨᱢᱟᱞ ᱢᱟᱱᱮ ᱟᱹᱰᱤ ᱵᱷᱤᱞᱮᱡᱽ ᱦᱚᱸ ᱵᱟᱝ ᱟᱨ ᱟᱹᱰᱤ ᱤᱭᱟᱹ ᱦᱚᱸ ᱵᱟᱝ ᱛᱚ ᱛᱷᱚᱲᱟ ᱱᱚᱨᱢᱟᱞ ᱧᱚᱜ ᱡᱟᱸᱜᱟ ᱨᱮ᱾
ᱟᱪᱪᱷᱟ ᱟᱪᱪᱷᱟ ᱟᱹᱞᱤᱧ ᱠᱩᱞᱤᱭᱮᱫ ᱵᱮᱱᱟ ᱡᱮ ᱚᱱᱟ ᱚᱱᱟ ᱟᱛᱳ ᱨᱮ ᱚᱱᱟ ᱟᱹᱛᱳ ᱨᱮᱫᱚ ᱡᱟᱦᱟᱸ ᱟᱛᱩ ᱨᱮ ᱟᱹᱵᱤᱱ ᱵᱤᱱ ᱛᱟᱦᱮᱱᱟ ᱥᱮ ᱦᱮᱱᱟᱜ ᱯᱮᱭᱟ ᱡᱟᱦᱟᱸ ᱛᱤᱱᱟᱹᱜ ᱡᱟᱦᱟᱸ ᱛᱤᱱᱟᱹᱜ ᱥᱟᱱᱛᱟᱞ ᱵᱚᱭᱦᱟ ᱥᱮ ᱡᱟᱦᱟᱸ ᱱᱟᱹᱜ ᱜᱮ ᱡᱚᱛᱚ ᱜᱮ ᱚᱱᱠᱟ ᱫᱤᱠᱩ ᱛᱮᱜᱮ ᱯᱮ ᱨᱚᱲ ᱜᱮᱭᱟ ᱥᱮ ᱩᱱᱠᱩ ᱫᱚ ᱵᱷᱮᱜᱟᱨ ᱠᱚ ᱨᱚᱲ ᱜᱮᱭᱟ ᱟᱹᱵᱤᱱ ᱜᱮ ᱟᱯᱮᱜᱮ ᱚᱲᱟᱜ ᱨᱮᱜᱮ ᱦᱤᱱᱫᱤ ᱟᱨ ᱵᱟᱝᱞᱟ ᱛᱮ?
ᱵᱟᱝ ᱵᱟᱝ ᱵᱟᱝ ᱵᱟᱝ ᱡᱚᱛᱚ ᱟᱞᱮ ᱱᱚᱰᱮ ᱛᱤᱱᱟᱹᱜ ᱥᱟᱱᱛᱟᱲ ᱢᱮᱱᱟᱜ ᱞᱮᱭᱟ ᱛᱚ ᱟᱞᱮ ᱡᱚᱛᱚ ᱜᱮ ᱵᱟᱝᱞᱟ ᱟᱨ ᱦᱤᱱᱫᱤ ᱛᱮᱜᱮᱞᱮ ᱠᱚ ᱨᱚᱲ ᱜᱮᱭᱟ᱾ ᱢᱟᱱᱮ ᱥᱟᱱᱛᱟᱲ ᱨᱚᱲ ᱚᱱᱮ ᱪᱚᱝ ᱟᱹᱞᱤᱧ ᱠᱷᱚᱱ ᱡᱮ ᱠᱟᱹᱴᱤᱡ ᱠᱚ ᱢᱮᱱᱟᱜ ᱠᱚ ᱟᱹᱞᱤᱧ ᱵᱚᱭᱦᱟ ᱜᱮ ᱤᱱᱠᱩ ᱜᱮ ᱵᱟᱠᱚ ᱵᱟᱰᱟᱭᱟ ᱥᱟᱱᱛᱟᱲ ᱨᱚᱲ ᱟᱞᱤᱧ ᱜᱮ ᱚᱠᱟ ᱞᱮᱠᱟ ᱠᱟᱛᱮᱫ ᱞᱤᱧ ᱪᱮᱫ ᱠᱮᱫᱟ᱾
ᱟᱪᱪᱷᱟ ᱟᱪᱪᱷᱟ ᱚᱱᱟ ᱠᱤᱪᱷᱩ ᱨᱟᱹᱜᱤ ᱟᱞᱚᱵᱤᱱ ᱵᱩᱡᱷᱟᱹ ᱠᱤᱪᱷᱩ ᱠᱤᱪᱷᱩ ᱠᱚᱥᱥᱟᱹᱱ ᱞᱤᱧ ᱠᱩᱞᱤ ᱵᱮᱱᱟ ᱦᱮᱸᱥᱮ ᱟᱵᱤᱱ ᱦᱮᱸ ᱥᱟᱱᱛᱟᱲ ᱠᱟᱱᱟ ᱵᱚᱱ ᱟᱵᱚ ᱡᱚᱛᱚ ᱦᱚᱲ ᱟᱫᱚ ᱟᱵᱤᱱ ᱚᱱᱠᱟ ᱟᱵᱚᱣᱟᱜ ᱨᱚᱲ ᱟᱲᱟᱝ ᱥᱮ ᱡᱟᱦᱟᱸ ᱡᱟᱱᱟᱢ ᱟᱲᱟᱝ ᱡᱟᱦᱟᱸ ᱠᱚ ᱞᱟᱹᱭᱮᱜ-ᱟ ᱦᱤᱱᱫᱤ ᱛᱮ ᱟᱸᱡᱚᱢ ᱟᱹᱜᱩ ᱠᱟᱱᱟ ᱟᱫᱚ ᱱᱚᱣᱟ ᱠᱚ ᱵᱷᱮᱜᱟᱨ ᱵᱟᱹᱜᱤ ᱠᱟᱛᱮ ᱡᱟᱦᱟᱸ ᱫᱚ ᱟᱯᱮ ᱫᱚ ᱡᱟᱦᱟᱱᱟᱜ ᱡᱟᱦᱟᱱᱟᱜ ᱟᱲᱟᱝ ᱛᱮᱜᱮ ᱯᱮ ᱨᱚᱲ ᱠᱮᱜ ᱟᱞᱤᱧ ᱞᱟᱹᱭᱟᱞᱤᱧ ᱡᱮ ᱡᱚᱛ ᱛᱚ ᱟᱲᱟᱝ ᱜᱮᱥᱮ ᱪᱮᱫ ᱫᱚᱨᱠᱟᱨ ᱠᱟᱱᱟ ᱠᱤᱱᱛᱩ ᱟᱫᱚ ᱚᱱᱟ ᱠᱚ ᱡᱮ ᱥᱟᱱᱛᱟᱲ ᱟᱲᱟᱝ ᱟᱵᱚ ᱵᱚᱱ ᱱᱚᱝᱠᱟ ᱡᱩᱫᱤ ᱟᱫ ᱪᱟᱞᱟᱜ-ᱟ ᱥᱮ ᱟᱫ ᱤᱫᱤᱭᱟᱵᱚᱱ ᱟᱵᱚᱣᱟᱜ ᱩᱯᱨᱩᱢ ᱥᱮ ᱟᱵᱚᱣᱟᱜ ᱡᱟᱹᱛ ᱯᱟᱹᱨᱤᱥ ᱫᱚ ᱚᱱᱟᱜᱮ ᱛᱟᱦᱮᱱ ᱠᱟᱱᱟ ᱥᱮ ᱡᱟᱦᱟᱱᱟᱜ ᱤᱭᱟᱹ ᱠᱚᱨᱮ ᱫᱚ ᱡᱟᱦᱟᱱᱟᱜ ᱴᱟᱭᱴᱮᱞ ᱠᱚᱨᱮ ᱫᱚ ᱡᱚᱛᱚ ᱠᱚᱫᱚ ᱥᱟᱱᱛᱟᱲᱟᱜ ᱜᱮ ᱛᱟᱦᱮᱱ ᱠᱟᱱ ᱛᱟᱵᱚᱱᱟ ᱠᱤᱱᱛᱩ ᱱᱚᱝᱠᱟ ᱡᱩᱫᱤ ᱟᱥᱛᱮ ᱟᱥᱛᱮ ᱵᱚ ᱟᱫ ᱤᱫᱤᱭᱟ ᱟᱵᱚᱣᱟᱜ ᱟᱵᱤᱱ ᱪᱮᱫ ᱞᱮᱠᱟ ᱵᱤᱱ ᱢᱚᱱᱮᱭᱟ ᱡᱮ ᱟᱹᱵᱤᱱ ᱱᱚᱣᱟ ᱵᱷᱟᱜᱮ ᱢᱮᱫ ᱛᱮᱵᱤᱱ ᱧᱮᱞᱟ ᱥᱮ ᱵᱟᱹᱲᱤᱡ ᱢᱮᱫ ᱛᱮᱵᱤᱱ ᱧᱮᱞᱟ ᱠᱟᱴᱤᱡ ᱡᱚᱫᱤ ᱞᱟᱹᱭᱟᱲᱭᱟᱜ ᱱᱚᱣᱟ ᱫᱚ ᱨᱟᱹᱜᱤ ᱟᱹᱲᱤᱥ ᱨᱮᱱᱟᱜ ᱠᱟᱷᱟ ᱫᱚ ᱵᱟᱝ ᱠᱟᱱᱟ ᱟᱞᱤᱧ ᱡᱟᱥᱴ ᱞᱤᱧ ᱠᱩᱞᱤᱭᱮᱫ ᱵᱮᱱᱟ ᱮᱨᱯᱚᱨ ᱟᱹᱵᱤᱱ ᱮᱠᱞᱟ ᱫᱳᱥ ᱫᱚ ᱵᱟᱝ ᱠᱟᱱᱟ ᱫᱤᱥᱚᱢ ᱨᱮ ᱱᱚᱝᱠᱟ ᱟᱹᱰᱤ ᱡᱟᱭᱜᱟ ᱨᱮᱜᱮ ᱦᱩᱭᱩᱜ ᱠᱟᱱᱟ᱾
ᱵᱟᱝ ᱵᱟᱝ ᱚᱱᱟ ᱫᱚ ᱡᱟᱦᱟᱱ ᱢᱚᱱᱨᱮ ᱟᱥᱠᱮ ᱫᱚᱦᱚ ᱚᱱᱟ ᱫᱚ ᱵᱟᱝ ᱠᱟᱱᱟ ᱡᱮ ᱢᱟ ᱟᱵᱮᱱ ᱱᱚᱣᱟ ᱵᱮᱱ ᱱᱚᱣᱟ ᱫᱚ ᱮᱠᱫᱚᱢ ᱚᱨᱤᱡᱤᱱᱟᱞ ᱠᱟᱛᱷᱟ ᱠᱟᱱᱟ᱾ ᱡᱮ ᱟᱢ ᱚᱠᱟᱴᱟᱜ ᱢᱟᱱᱮ ᱟᱢᱟᱜ ᱟᱹᱨᱤᱪᱟᱞᱤ ᱠᱟᱱ ᱛᱟᱢᱟ ᱚᱱᱟ ᱫᱚ ᱡᱟᱦᱟᱸ ᱨᱮᱜᱮᱢ ᱛᱟᱦᱮᱸᱱ ᱚᱱᱟ ᱫᱚ ᱡᱮᱢᱚᱱ ᱚᱸᱰᱮ ᱠᱷᱚᱱ ᱜᱮ ᱟᱢ ᱟᱢᱟᱜ ᱟᱹᱨᱤᱪᱟᱹᱞᱤ ᱫᱚ ᱢᱟᱱᱮ ᱫᱚᱦᱚ ᱡᱚᱜᱟᱣ ᱛᱟᱢ ᱪᱮᱫᱟᱜ ᱥᱮ ᱟᱢᱟᱜ ᱢᱮᱱ ᱢᱟᱱᱮ ᱯᱨᱟᱭᱳᱚᱨᱤᱴᱤ ᱢᱟᱱᱮ ᱟᱢᱟᱜ ᱡᱮ ᱚᱨᱤᱡᱤᱱᱟᱞ ᱚᱠᱟᱴᱟᱜ ᱟᱢ ᱯᱨᱩᱵᱷ ᱢᱮᱭᱟᱭ ᱡᱮ ᱟᱢ ᱪᱤᱞᱤ ᱡᱟᱹᱛ ᱠᱟᱱᱟᱢ ᱛᱚ ᱚᱱᱟᱫᱚ ᱟᱢᱟᱜ ᱟᱹᱨᱤᱪᱟᱹᱞᱤ ᱪᱮᱫᱟᱜ ᱥᱮ ᱮᱴᱟᱜ ᱡᱟᱹᱛ ᱡᱟᱦᱟᱸ ᱨᱮᱜᱮ ᱪᱟᱞᱟᱜ ᱢᱮ ᱟᱢ ᱰᱚᱵᱚᱜ ᱡᱚᱦᱟᱨ ᱵᱟᱹᱱᱩᱜᱼᱟ ᱟᱵᱚ ᱥᱟᱱᱛᱟᱲ ᱟᱢ ᱡᱟᱦᱟᱸ ᱨᱮᱜᱮ ᱦᱟᱴ ᱵᱟᱡᱟᱨ ᱡᱟᱦᱟᱸ ᱨᱮᱜᱮᱢ ᱧᱟᱢᱮ ᱰᱚᱵᱚᱜ ᱡᱚᱦᱟᱨ ᱢᱮᱱᱟᱜᱼᱟ᱾ ᱛᱚ ᱟᱢ ᱤᱱᱟᱹ ᱨᱮᱜᱮᱢ ᱩᱨᱩᱢᱚᱜᱼᱟ ᱡᱮ ᱱᱩᱭ ᱫᱚᱭ ᱥᱟᱱᱛᱟᱞ ᱠᱟᱱᱟ᱾
ᱟᱨ ᱱᱚᱣᱟ ᱟᱹᱰᱤ ᱨᱟᱹᱥᱠᱟᱹ ᱨᱟᱹᱥᱠᱟᱹ ᱵᱩᱡᱷᱟᱹᱜᱼᱟ ᱡᱮ ᱦᱚᱸᱜᱼᱚᱭ ᱡᱮᱢᱚᱱ ᱟᱵᱚᱣᱟᱜ ᱫᱚ ᱢᱤᱫ ᱞᱚᱴᱟ ᱫᱟᱜ ᱛᱮ ᱡᱟᱦᱟᱱᱟᱜ ᱪᱚ ᱰᱚᱵᱚᱜ ᱡᱚᱦᱟᱨ ᱟᱨ ᱦᱚᱸᱜᱼᱚᱭ ᱡᱮ ᱟᱵᱚ ᱦᱮᱸ ᱡᱟᱦᱟᱸ ᱞᱮᱠᱟ ᱜᱮᱵᱚᱱ ᱡᱚᱦᱟᱨ ᱟᱠᱚᱣᱟ ᱯᱮᱲᱟ ᱯᱟᱹᱲᱦᱟᱹ ᱠᱚ ᱥᱮ ᱡᱟᱦᱟᱸ ᱞᱮᱠᱟ ᱵᱚᱱ ᱧᱟᱯᱟᱢ ᱜᱚᱫ ᱞᱮᱱᱠᱷᱟᱱ ᱥᱮ ᱡᱟᱦᱟᱸ ᱞᱮᱠᱟ ᱵᱚᱲᱚ ᱦᱚᱲ ᱠᱚ ᱡᱟᱦᱟᱸᱞᱮ ᱞᱮᱠᱟ ᱫᱩᱲᱩᱵ ᱢᱟᱥᱴᱟᱨ ᱠᱚ ᱥᱮ ᱜᱚᱢᱠᱮ ᱠᱚ ᱡᱟᱦᱟᱸ ᱞᱮᱠᱟ ᱵᱚᱱ ᱧᱟᱢ ᱠᱚᱣᱟ ᱚᱸᱰᱮ ᱵᱚᱱ ᱡᱚᱦᱟᱨ ᱟᱠᱚᱣᱟ ᱱᱚᱣᱟ ᱫᱚ ᱟᱹᱰᱤ ᱜᱚᱨᱚᱵᱽ ᱵᱩᱡᱷᱟᱹᱜᱼᱟ᱾ ᱡᱮ ᱟᱵᱚ ᱥᱟᱱᱛᱟᱲᱼᱟᱜ ᱠᱟᱞᱪᱟᱨ ᱥᱮ ᱵᱷᱮᱜᱟᱨ ᱜᱮᱭᱟ ᱡᱚᱦᱟᱨ ᱡᱚᱦᱟᱨ ᱠᱚᱵᱚᱱ ᱢᱟᱱᱮ ᱮᱴᱟᱜ ᱮᱴᱟᱜ ᱤᱭᱟᱹ ᱠᱚᱣᱟᱜ ᱫᱚ ᱪᱷᱟᱹᱛᱤᱠ ᱠᱚᱣᱟᱜ ᱢᱟ ᱚᱝᱠᱟ ᱢᱟ ᱪᱮᱫᱦᱚᱸ ᱚᱝᱠᱟ ᱵᱟᱝ ᱧᱮᱞᱚᱜᱼᱟ ᱛᱚ ᱟᱵᱚ ᱦᱚᱸᱜᱼᱚ ᱱᱚᱣᱟ ᱠᱤᱪᱷᱩ ᱡᱤᱱᱤᱥ ᱡᱮ ᱞᱟᱹᱭ ᱫᱟᱵᱤᱱ ᱟᱵᱤᱱᱟᱜ ᱥᱟᱱᱛᱟᱲ ᱨᱚᱲ ᱵᱤᱱ ᱥᱮᱸᱬᱟ ᱠᱟᱫᱟ ᱟᱹᱰᱤ ᱨᱟᱹᱥᱟᱹ ᱞᱤᱧ ᱵᱩᱡᱷᱟᱹᱣ ᱡᱟᱦᱟᱸ ᱫᱚ ᱟᱹᱵᱤᱱ ᱵᱤᱱ ᱞᱟᱹᱭ ᱫᱟ ᱚᱱᱟ ᱟᱛᱳ ᱩᱱᱟᱹᱜ ᱥᱚᱱᱛᱚᱨ ᱠᱚ ᱛᱩᱵᱩ ᱟᱹᱵᱤᱱ ᱪᱮᱫ ᱠᱟᱜᱼᱟ ᱱᱚᱣᱟ ᱫᱚ ᱟᱹᱰᱤ ᱨᱟᱹᱥᱠᱟᱹ ᱠᱟᱛᱷᱟ ᱦᱮᱸ ᱟᱹᱞᱤᱧ ᱞᱤᱧ ᱞᱟᱹᱭᱟ ᱡᱮ ᱱᱚᱝᱠᱟ ᱜᱮ ᱟᱛᱳ ᱠᱚᱨᱮᱜ ᱦᱚᱸ ᱟᱹᱵᱤᱱ ᱡᱚᱛᱚ ᱛᱮᱜᱮ ᱨᱚᱲ ᱦᱚᱪᱚᱱ ᱠᱤᱱᱛᱩ ᱥᱟᱱᱛᱟᱲ ᱨᱚᱲ ᱦᱚᱸ ᱟᱞᱚᱵᱤᱱ ᱟᱫ ᱦᱚᱪᱚ ᱟᱠᱚᱣᱟ ᱠᱮᱢᱨᱟ ᱥᱟᱣ ᱨᱚᱲ ᱵᱟᱲᱟᱭ ᱵᱤᱱ ᱮᱸᱰᱮᱠᱷᱟᱱ ᱠᱚ ᱪᱮᱫᱟ ᱦᱮᱸ ᱱᱚᱜᱼᱚ ᱱᱚᱣᱟ ᱠᱚ ᱡᱤᱱᱤᱥ ᱟᱵᱤᱱ ᱡᱩᱫᱤ ᱵᱤᱱ ᱠᱟᱹᱢᱤᱭᱟ ᱢᱟᱥᱮ ᱟᱹᱵᱤᱱ ᱡᱩᱫᱤ ᱵᱤᱱ ᱚᱱᱟ ᱪᱮᱛᱟᱱ ᱨᱮ ᱞᱩᱛᱩᱨ ᱠᱟᱹᱴᱤᱡ ᱢᱮᱫ ᱞᱩᱛᱩᱨᱼᱟᱜ ᱟᱹᱵᱤᱱ ᱠᱟᱹᱴᱤᱡ ᱵᱤᱱ ᱞᱟᱹᱭᱟ ᱡᱮ ᱟᱹᱞᱤᱧ ᱨᱮᱱ ᱵᱟᱠᱚ ᱵᱚᱭᱦᱟ ᱥᱮ ᱟᱛᱩ ᱠᱚᱨᱮᱱ ᱡᱟᱦᱟᱸᱭ ᱠᱚ ᱤᱭᱟᱹ ᱵᱚᱠᱚᱧ ᱛᱟᱠᱚ ᱫᱟᱫᱟ ᱛᱟᱠᱚ ᱦᱮᱱᱟᱜ ᱠᱚᱣᱟ ᱩᱱᱠᱩ ᱥᱚᱢᱟᱝ ᱨᱮ ᱥᱟᱱᱛᱟᱲ ᱨᱚᱲ ᱵᱟᱲᱟ ᱠᱟᱛᱮᱫ ᱩᱱᱠᱩ ᱦᱚᱸ ᱟᱠᱚ ᱠᱚ ᱢᱤᱫᱴᱮᱱ ᱵᱟᱲᱟᱭ ᱟᱠᱚ ᱥᱮᱬᱟᱭᱟ ᱪᱮᱫ ᱠᱚ ᱪᱮᱥᱴᱟᱭᱟ ᱱᱚᱝᱠᱟ ᱠᱟᱛᱮᱫ ᱡᱩᱫᱤ ᱚᱸᱭ ᱡᱮ ᱚᱱᱟ ᱟᱹᱛᱩ ᱨᱮ ᱟᱯᱮ ᱟᱛᱳ ᱨᱮ ᱡᱟᱦᱟᱸ ᱫᱚᱵᱤᱱ ᱞᱟᱹᱭ ᱠᱮᱫ ᱡᱮ ᱡᱮ ᱥᱟᱱᱛᱟᱲ ᱨᱚᱲ ᱫᱚ ᱟᱥᱛᱮ ᱟᱥᱛᱮ ᱱᱚᱝᱠᱟ ᱫᱚ ᱵᱤᱞᱩᱫᱚᱜ ᱠᱟᱱᱟ ᱥᱮ ᱡᱟᱦᱟᱸ ᱵᱚᱞᱚ ᱪᱟᱵᱟᱜ ᱠᱟᱱ ᱞᱮᱠᱟ ᱵᱩᱡᱷᱟᱹᱜ ᱠᱟᱱᱟ ᱛᱚ ᱚᱱᱟ ᱠᱚ ᱡᱤᱱᱤᱥ ᱡᱩᱫᱤ ᱟᱵᱤᱱ ᱡᱩᱫᱤ ᱵᱟᱵᱤᱱ ᱩᱴᱠᱟᱹᱣᱟ ᱛᱚ ᱵᱩᱡᱚᱜ ᱛᱚ ᱟᱵᱚᱣᱟᱜ ᱥᱟᱱᱛᱟᱲ ᱡᱟᱹᱛᱤ ᱥᱟᱱᱛᱟᱲ ᱠᱟᱱᱟᱱᱵᱚᱱ ᱟᱵᱚᱣᱟᱜ ᱠᱟᱞᱪᱟᱨ ᱟᱞᱟᱫᱟ ᱜᱮᱭᱟ ᱟᱵᱚ ᱡᱚᱛᱚ ᱵᱚᱱ ᱵᱷᱮᱜᱟᱨ ᱜᱮᱭᱟ ᱡᱚᱛᱚ ᱦᱚᱲ ᱥᱟᱞᱟᱜ ᱵᱚᱱ ᱟᱵᱚᱣᱼᱟᱜ ᱤᱭᱟᱹ ᱟᱞᱟᱫᱟ ᱜᱮᱭᱟ ᱟᱵᱚᱣᱟᱜ ᱡᱟᱹᱲᱟ ᱟᱞᱟᱜᱮ ᱟᱵᱚᱣᱼᱟᱜ ᱡᱚᱛᱚ ᱠᱤᱪᱷᱩ ᱠᱟᱹᱢᱤ ᱦᱚᱨᱟ ᱠᱚ ᱦᱚᱸᱜᱼᱚᱭ ᱡᱮ ᱵᱟᱯᱞᱟ ᱵᱷᱟᱸᱰᱟᱱ ᱠᱚᱨᱮ ᱡᱚᱛᱚ ᱠᱚᱨᱮ ᱵᱚᱸᱜᱟᱼ ᱵᱩᱨᱩ ᱠᱚ ᱟᱵᱚ ᱯᱟᱛᱟ ᱪᱷᱟᱛᱟ ᱠᱚ ᱵᱷᱮᱜᱟᱨ ᱜᱮᱭᱟ ᱟᱵᱚ ᱚᱝᱠᱟᱱᱟᱜ ᱪᱷᱟᱹᱛᱤᱠ ᱠᱚ ᱚᱱᱠᱟ ᱯᱟᱛᱟ ᱯᱚᱨᱚᱵᱽ ᱵᱟᱹᱱᱩᱜᱼᱟ ᱡᱟᱦᱟᱸ ᱫᱚ ᱟᱵᱚ ᱢᱮᱱᱟᱜᱼᱟ ᱠᱤᱱᱛᱩ ᱢᱮᱫᱴᱮᱱ ᱡᱤᱱᱤᱥ ᱜᱮ ᱟᱵᱚᱣᱼᱟᱜ ᱵᱟᱹᱲᱤᱡ ᱦᱩᱭᱩᱜ ᱠᱟᱱᱟ ᱡᱟᱦᱟᱸ ᱫᱚ ᱦᱚᱸᱜᱼᱚᱭ ᱯᱟᱹᱣᱨᱟᱹ ᱦᱟᱹᱰᱤ ᱫᱚ ᱚᱱᱟ ᱫᱚ ᱟᱫᱚ ᱪᱮᱫ ᱵᱤᱱ ᱞᱟᱹᱭᱟ ᱚᱱᱟ ᱱᱤᱭᱮ ᱫᱚ ᱱᱤᱛ ᱫᱚ ᱵᱟᱹᱞᱤᱧ ᱨᱚᱲᱟ ᱠᱤᱱᱛᱩ ᱦᱚᱸᱜᱼᱚᱭ ᱡᱟᱦᱟᱸ ᱟᱵᱚ ᱵᱚᱱ ᱟᱫ ᱤᱫᱤᱭᱮᱜᱼᱟ ᱚᱱᱮ ᱚᱱᱟ ᱠᱚ ᱡᱤᱱᱤᱥ ᱡᱩᱫᱤ ᱠᱟᱹᱴᱤᱡ ᱵᱚᱱ ᱚᱣᱟᱨ ᱨᱟᱠᱟᱵᱟ ᱠᱟᱹᱴᱤᱡ ᱵᱷᱟᱜᱮᱜᱼᱟ ᱟᱨ ᱚᱱᱟ ᱥᱟᱶᱛᱮ ᱦᱮ ᱟᱹᱵᱤᱱ ᱠᱟᱹᱴᱤᱡ ᱟᱹᱵᱤᱱ ᱴᱷᱮᱱ ᱱᱮᱦᱚᱨ ᱛᱟᱦᱮᱸᱱᱟ ᱡᱮ ᱟᱵᱤᱱ ᱥᱟᱱᱛᱟᱲ ᱠᱟᱱᱟᱵᱤᱱ ᱱᱚᱸᱜᱼᱚᱭ ᱡᱮᱵᱤᱱ ᱞᱟᱹᱭ ᱠᱮᱜᱟ ᱵᱟᱵᱤᱱ ᱵᱟᱲᱟᱭ ᱛᱟᱦᱮᱸᱫ ᱥᱮᱬᱟ ᱠᱮᱫᱟᱵᱤᱱ ᱱᱚᱣᱟ ᱟᱹᱰᱤ ᱠᱩᱥᱤ ᱞᱤᱧ ᱵᱩᱡᱷᱟᱹᱣ ᱠᱮᱜᱼᱟ ᱟᱨ ᱦᱮᱸ ᱚᱱᱟ ᱫᱚ ᱜᱟᱨᱡᱮᱱ ᱵᱟᱼᱼ ᱠᱚ ᱪᱟᱞᱟᱣ ᱟᱠᱟᱫ ᱪᱮᱫ ᱞᱮᱠᱟ ᱠᱚ ᱩᱭᱦᱟᱹᱨ ᱵᱟᱲᱟ ᱟᱠᱟᱫᱟ ᱜᱟᱨᱡᱮᱱ ᱦᱚᱸ ᱵᱟᱹᱞᱤᱧ ᱫᱩᱥ ᱠᱚᱣᱟ ᱟᱫᱚ ᱯᱟᱪᱮᱫ ᱩᱱᱠᱩ ᱦᱚᱸ ᱯᱟᱼᱯᱟᱦᱤᱞ ᱡᱩᱫᱤ ᱯᱮ-ᱯᱟᱦᱤᱞ ᱟᱡ ᱵᱟᱵᱟ ᱟᱡ ᱜᱚᱜᱚ ᱥᱟᱣ ᱛᱮ ᱦᱟᱲᱟᱢ ᱵᱩᱵᱟ ᱦᱟᱲᱟᱢ ᱵᱩᱼᱼ ᱠᱚ ᱩᱱᱠᱩ ᱚᱱᱠᱟ ᱠᱚ ᱡᱟᱦᱟᱸ ᱞᱮᱠᱟ ᱠᱚ ᱪᱮᱫ ᱞᱮᱠᱟ ᱠᱚ ᱚᱱᱠᱟ ᱟᱜᱩ ᱥᱮ ᱠᱚᱨᱟᱣ ᱟᱹᱜᱩ ᱠᱟᱫᱟ ᱟᱯᱮ ᱚᱸᱰᱮ ᱫᱚ ᱟᱹᱞᱤᱧ ᱫᱚ ᱵᱟᱞᱤᱧ ᱞᱟᱹᱭᱟ ᱡᱮ ᱟᱭᱳ ᱵᱟᱵᱟ ᱠᱚ ᱵᱟᱹᱲᱤᱡᱼᱟ ᱚᱱᱠᱟᱱ ᱠᱤᱪᱷᱩ ᱫᱚ ᱵᱟᱝ ᱮᱛᱚ ᱟᱵᱚ ᱥᱮᱸᱬᱟ ᱫᱚᱨᱠᱟᱨ ᱠᱟᱱ ᱛᱟᱵᱚᱱᱟ ᱱᱚᱣᱟ ᱜᱮ ᱟᱹᱞᱤᱧ ᱞᱤᱧ ᱞᱟᱹᱭ ᱟ ᱥᱮ ᱪᱮᱫ ᱵᱤᱱ ᱞᱟᱹᱭᱟ
ᱦᱮᱸ ᱢᱟᱱᱮ ᱚᱱᱟ ᱫᱚ ᱮᱠᱥᱚ ᱵᱟᱨ ᱪᱮᱫᱟᱜ ᱥᱮ ᱱᱤᱡᱮᱨᱟᱜ ᱚᱠᱟ ᱢᱟᱱᱮ ᱱᱤᱭᱚᱢ ᱚᱠᱟ ᱫᱷᱚᱨᱚᱢ ᱚᱱᱟ ᱫᱚ ᱵᱟᱰᱟᱭ ᱡᱟᱹᱨᱩᱲ ᱟᱨ ᱱᱤᱼᱼ ᱱᱤᱡᱮᱨᱼᱟᱜ ᱢᱟᱱᱮ ᱵᱷᱟᱥᱟ ᱚᱱᱟ ᱦᱚᱸ ᱵᱟᱰᱟᱭ ᱡᱟᱹᱨᱩᱲ ᱪᱮᱫᱟᱜ ᱥᱮ ᱟᱢ ᱱᱤᱛᱚᱜ ᱟᱢ ᱫᱤᱥᱚᱢ ᱨᱮᱱ ᱦᱚᱲ ᱛᱟᱞᱟᱨᱮ ᱡᱚᱠᱷᱚᱱᱮᱢ ᱛᱟᱦᱮᱸᱱᱟ ᱛᱚ ᱟᱢ ᱦᱤᱱᱫᱤ ᱥᱮ ᱵᱟᱝᱞᱟ ᱛᱮᱢ ᱜᱟᱞᱢᱟᱨᱟᱜᱼᱟ ᱛᱚ ᱟᱢ ᱪᱤᱞᱤ ᱦᱚᱸ ᱵᱟᱭ ᱵᱩᱡᱷᱟᱹᱣ ᱢᱮᱭᱟ ᱡᱮ ᱟᱢᱫᱢ ᱚᱠᱚᱭ ᱠᱟᱱᱟ ᱟᱢ ᱡᱩᱫᱤ ᱡᱚᱠᱷᱚᱱ ᱥᱟᱱᱛᱟᱞ ᱛᱮᱢ ᱜᱟᱞᱢᱟᱨᱟᱜᱼᱟ ᱛᱚ ᱡᱟᱦᱟᱸᱞ ᱞᱮᱠᱟᱱ ᱰᱨᱮᱥ ᱨᱮᱜᱮᱢ ᱛᱟᱦᱮᱱ, ᱦᱚᱲ ᱫᱚ ᱟᱵᱚ ᱥᱟᱱᱛᱟᱞ ᱦᱚᱲ, ᱧᱮᱞ ᱞᱮᱠᱷᱟᱡᱼᱮ ᱥᱮ ᱟᱸᱡᱚᱢ ᱞᱮᱠᱷᱟ ᱢᱮᱱᱟᱜᱼᱟ ᱱᱩᱭ ᱫᱚᱭ ᱥᱟᱱᱛᱟᱞ ᱠᱟᱱᱟ, ᱛᱤᱱᱟᱹᱜ ᱵᱷᱟᱜᱮ ᱵᱩᱡᱷᱟᱹᱜᱼᱟ ᱟᱨ ᱥᱮ ᱟᱢ ᱫᱚ ᱮᱴᱟᱜ, ᱵᱷᱟᱥᱟ ᱛᱮᱢ ᱜᱟᱞᱢᱟᱨᱟᱜᱼᱟ ᱛᱚ ᱩᱱᱤᱸᱰᱮ ᱥᱟᱱᱛᱟᱞ ᱵᱚᱭᱦᱟ ᱟᱢ ᱥᱟᱶᱨᱮ ᱛᱟᱦᱮᱸ ᱠᱟᱛᱮ ᱦᱚᱸ ᱩᱱᱤ ᱫᱚ ᱵᱟᱭ ᱵᱩᱡᱷᱟᱹᱣ ᱫᱟᱲᱮ ᱠᱮᱢᱟ ᱥᱮ, ᱪᱮᱫᱟᱜ ᱟᱢᱟᱜ ᱦᱚᱨᱚᱜ ᱵᱟᱸᱫᱮ ᱨᱮᱫᱚ ᱮᱛᱮ ᱱᱮᱛᱟᱨ ᱦᱚᱨᱚᱜ ᱵᱟᱸᱫᱮ ᱮᱛᱮ ᱡᱟᱦᱟᱸᱭ ᱵᱟᱢ ᱡᱟᱣᱪ, ᱫᱟᱲᱮᱭᱟᱭ ᱡᱮ ᱩᱱᱤ ᱪᱤᱞᱤ, ᱡᱟᱼᱼ